ᱦᱮᱞᱳ
ᱦᱮᱞᱳ
ᱦᱩᱸ ᱡᱚᱦᱟᱨ ᱜᱮ
ᱡᱚᱦᱟᱨ ᱜᱮ
ᱪᱮᱫ ᱞᱮᱠᱟ ᱦᱮᱱᱟᱜ ᱯᱮᱭᱟ ᱢᱳᱸᱭ
ᱵᱷᱟᱜᱮ ᱜᱮ
ᱚ ᱫᱟᱠᱟ ᱠᱚᱫᱚ ᱡᱚᱢ ᱵᱟᱲᱟ ᱦᱩᱭᱱᱟ ᱚ ᱪᱮᱫ ᱠᱚᱯᱮ ᱩᱛᱩ ᱠᱮᱫᱟ
ᱨᱚᱠᱚᱡ
ᱚᱸ ᱪᱮᱫᱠᱟᱭ ᱫᱟᱜ ᱠᱮᱫᱟᱭ
ᱵᱷᱟᱜᱮ ᱜᱮ ᱫᱟᱜ ᱠᱮᱫᱟᱭ
ᱵᱷᱟᱜᱮ ᱜᱮ ᱫᱟᱜ ᱠᱮᱫᱟ ᱛᱚᱞᱟ ᱠᱚᱫᱚ ᱯᱮ ᱜᱤᱰᱤ ᱠᱮᱫᱟ
ᱦᱮᱸ ᱫᱟᱨᱮ ᱠᱟᱱᱟ
ᱫᱟᱨᱮ ᱠᱟᱱᱟ
ᱦᱮᱸ
ᱟᱯᱮ ᱫᱚ ᱚᱠᱟ ᱫᱤᱥᱚᱢ
ᱵᱤᱨ ᱫᱤᱥᱚᱢ,
ᱚ ᱟᱞᱮ ᱫᱚ ᱵᱩᱨᱩ ᱫᱤᱥᱚᱢ ᱟᱞᱮ ᱫᱚ ᱟᱞᱮ ᱥᱮᱫ ᱫᱚ, ᱥᱚᱢᱚᱛᱚᱞ ᱡᱟᱭᱜᱟ ᱫᱚ ᱵᱟᱝ ᱵᱩᱨᱩ ᱠᱚ ᱢᱮᱱᱟᱜᱼᱟ ᱩᱪᱩ ᱱᱩᱪᱩ ᱡᱟᱭᱜᱟ,
ᱟᱪᱪᱷᱟ ᱛᱟᱦᱚᱞᱮ ᱛᱟᱦᱞᱮ ᱛᱚ ᱪᱮᱫ ᱪᱮᱫ ᱫᱟᱨᱮ ᱠᱚ ᱦᱮᱱᱟᱜᱼᱟ, ᱵᱤᱨ ᱨᱮ
ᱟᱹᱰᱤ ᱠᱤᱪᱷᱩ
ᱪᱮᱫ ᱪᱮᱫ ᱠᱚ ᱛᱚᱵᱩ ᱵᱟᱰᱟᱭ ᱥᱟᱱᱟᱧ ᱠᱟᱱᱟ ᱟᱸᱡᱚᱢ ᱵᱩᱡᱷᱟᱹᱣᱧ ᱠᱟᱱᱟ
ᱥᱟᱨᱡᱚᱢ ᱫᱟᱨᱮ ᱩᱞ ᱫᱟᱨᱮ ᱵᱟᱫᱟᱢ ᱫᱟᱨᱮ ᱛᱮᱨᱮᱞ ᱫᱟᱨᱮ ᱛᱟᱨᱯᱚᱨᱮ ᱵᱤᱨ ᱠᱷᱤᱡᱩᱨ ᱢᱮᱱᱟᱜᱼᱟ
ᱡᱟᱦᱟ ᱵᱤᱨ ᱠᱷᱤᱡᱩᱨ ᱟᱪᱪᱷᱟ ᱚᱱᱟ ᱡᱚᱢ ᱫᱟᱨᱮ ᱫᱚ ᱚᱱᱟ ᱰᱟᱹᱱᱛᱤᱜ ᱛᱮᱥᱮ ᱚᱱᱟ ᱤᱭᱟᱹᱛᱮ ᱫᱟᱹᱛᱟᱹᱱᱤᱜ ᱜᱮᱭᱟ ᱠᱚ ᱥᱮ ᱯᱟᱹᱦᱤᱞ ᱟᱨ ᱚᱱᱟ ᱥᱟᱠᱟᱢ ᱫᱚ ᱪᱮᱫ ᱪᱮᱫ ᱠᱟᱹᱢᱤ ᱨᱮ ᱞᱟᱜᱟᱜᱼᱟ ᱥᱟᱠᱟᱢ ᱫᱚ
ᱥᱟᱠᱟᱢ ᱫᱚ ᱥᱟᱠᱟᱢ ᱫᱚᱠᱚ ᱨᱚᱜ ᱠᱟᱛᱮᱫ ᱠᱚ ᱟᱹᱠᱷᱨᱤᱧᱟ ᱫᱟᱠᱟ ᱠᱚ ᱡᱚᱢᱟ ᱚᱱᱟ ᱨᱮ
ᱮᱸ
ᱡᱷᱚᱛᱚ ᱨᱚᱠᱚᱢ ᱠᱟᱹᱢᱤ ᱨᱮ ᱞᱟᱜᱟᱜᱼᱟ᱾
ᱟᱨᱦᱚᱹᱧ ᱧᱮᱞ ᱟᱠᱟᱫᱟ, ᱚᱱᱟ ᱥᱟᱠᱟᱢ ᱢᱟ ᱨᱚᱦᱚᱨ ᱜᱮ, ᱳᱭ, ᱫᱚᱠᱟᱱ ᱠᱚᱨᱮ ᱦᱚᱸ ᱡᱟᱦᱟᱱᱟᱜ ᱠᱤ ᱵᱤᱦᱟᱹ, ᱵᱟᱯᱞᱟ ᱮᱹ ᱡᱟᱦᱟᱱᱟᱜ ᱜᱮ ᱠᱟᱹᱢᱤ ᱠᱟᱹ- -ᱥᱱᱤ ᱠᱚ, ᱵᱷᱟᱸᱰᱟᱱ ᱠᱚ ᱛᱟᱢ ᱟᱨᱠᱤ ᱡᱟᱦᱟᱱᱟᱜ ᱜᱮ, ᱚᱱᱟᱨᱮ ᱧᱮᱞᱟᱹᱧ, ᱡᱮ ᱥᱟᱠᱟᱢ ᱫᱚ ᱨᱚᱜ ᱟᱛᱮᱫ ᱛᱟᱦᱮᱱᱟ, ᱟᱯᱮ ᱛᱚ ᱪᱮᱫ ᱛᱮᱯᱮ ᱨᱚᱜᱟ ᱞᱟ ᱥᱩᱛᱟᱹᱢ ᱛᱮᱜᱮ ᱯᱮ ᱨᱚᱜᱟ ᱥᱮ ᱪᱮᱜ ᱪᱟᱨᱮᱡ ᱛᱮᱦᱚᱸ, ᱪᱮᱜ ᱠᱟ ᱠᱟᱛᱮᱫ ᱯᱮ ᱪᱤᱠᱟᱹᱭᱟ?
ᱤᱢ ᱪᱟᱨᱮᱡ ᱛᱮᱞᱮ ᱨᱚᱜᱟ᱾
ᱚ, ᱛᱟᱦᱚᱞᱮ ᱱᱤᱢ ᱪᱟᱨᱮᱡ ᱪᱮᱜᱠᱟ ᱚᱸᱭ ᱛᱚ ᱥᱟᱠᱟᱢ ᱯᱮ ᱦᱮᱡ ᱟᱹᱜᱩᱭᱟ, ᱥᱟᱠᱟᱢ ᱥᱟᱠᱟᱢ ᱛᱚᱯᱮ ᱦᱮᱴᱮᱡ ᱟᱹᱜᱩᱭᱟ, ᱟᱫᱚ, ᱪᱤᱠᱟ ᱠᱟᱛᱮᱜ ᱯᱮ ᱨᱚᱜᱟ? ᱪᱤᱠᱟᱹᱭᱟᱯᱮ ᱚᱱᱟ ᱫᱚ, ᱵᱮᱨᱮᱞ ᱥᱟᱠᱟᱢ ᱟᱹᱜᱩᱭᱟᱯᱮ ᱛᱚ? ᱟ ᱪᱤᱠᱟᱹ ᱠᱟᱛᱮ ᱯᱮ ᱪᱤᱠᱟᱹ, ᱠᱟᱹᱴᱤᱡ ᱮᱢ ᱞᱟᱹᱭᱟᱹᱧ ᱠᱷᱟᱱ ᱪᱤᱠᱟᱹ ᱠᱟᱛᱮ ᱥᱟᱠᱟᱢ ᱠᱚᱠᱷᱨᱤᱝᱟ, ᱪᱮᱜ ᱠᱟ ᱠᱟᱛᱮᱫ ᱠᱚ ᱨᱚᱦᱚᱲᱟ? ᱚᱱᱟ ᱠᱟᱹᱴᱤᱡ ᱮᱢ ᱞᱟᱹᱭᱟᱹᱧ ᱠᱷᱟᱱ ᱵᱷᱟᱜᱤ ᱠᱚᱜᱼᱟ᱾
ᱥᱟᱠ ᱥᱟᱠᱟᱢ ᱞᱮ ᱦᱮᱴᱮᱡ ᱟᱹᱜᱩᱭᱟ, ᱛᱟᱨᱯᱚᱨᱮ- -ᱵᱮᱨᱮᱞ ᱛᱮᱜᱮᱨᱮ ᱨᱚᱜᱟ, ᱢᱮᱴᱮ ᱢᱮᱴᱮ ᱥᱟᱜ ᱠᱟ
ᱢᱤᱫᱴᱟᱝ ᱯᱟᱛᱨᱟ ᱨᱮ ᱛᱤᱱᱟᱹᱜ ᱥᱟᱠᱟᱢ, ᱥᱟᱸᱜᱟᱨᱚᱜ-ᱟ?
ᱪᱷᱚᱴᱤ ᱜᱟᱱ,
ᱚᱸ, ᱟᱫᱚ ᱚᱱᱟᱫᱚ ᱜᱳᱞ ᱜᱮ ᱜᱳ ᱠᱚ ᱨᱚᱜᱟ ᱪᱚ ᱤᱭᱟᱹ ᱪᱩᱭᱞᱩ ᱜᱮ ᱥᱮ ᱪᱮᱜᱠᱟ?
ᱜᱳᱞ ᱜᱮᱞᱮ ᱨᱚᱜᱟ᱾
ᱟᱫᱚ ᱚᱱᱟ ᱯᱮ ᱟᱫᱚ ᱯᱮ ᱨᱚᱜ ᱠᱟᱛᱮ ᱠᱮᱯᱮ ᱤᱭᱟᱹᱭᱟᱯᱮ ᱛᱚᱞ ᱠᱟᱛᱮᱜ ᱫᱚᱠᱟᱱ ᱯᱮ ᱤᱫᱤᱭᱟ, ᱵᱟᱡᱟᱨ ᱯᱮ ᱤᱫᱤᱭᱟ?
ᱛᱟᱥᱮᱜ ᱨᱚᱜ ᱠᱟᱛᱮᱜ ᱨᱮ, ᱛᱟᱥᱮ ᱨᱚᱦᱚᱲ ᱠᱟᱛᱮᱜ, ᱛᱟᱨᱯᱚᱨᱮ ᱛᱟᱹᱲᱤ ᱠᱟᱛᱮᱜ,
ᱩᱸ ᱚᱸ, ᱟ ᱫᱚᱠᱟᱱ ᱯᱮ ᱤᱫᱤ ᱫᱚ, ᱟᱫᱚ ᱚᱱᱟᱫᱚ ᱪᱮᱜᱠᱟ ᱛᱤᱱᱟᱹᱜ ᱠᱟᱛᱮᱜ ᱠᱟᱹᱣᱰᱤ ᱠᱚ ᱮᱢᱟ ᱯᱮᱭᱟ, ᱩᱱᱠᱩ ᱢᱚᱦᱟᱡᱚᱱ ᱥᱮ ᱫᱤᱠᱩ?
ᱪ ᱦᱟᱡᱟᱨ, ᱦᱟᱡᱟᱨ ᱴᱤ ᱥᱟᱠᱟᱢ ᱠᱟᱛᱮᱫ,
ᱚ ᱢᱤᱫ ᱦᱟᱡ ᱛᱤᱱᱟᱹᱜ ᱠᱟᱛᱮ ᱯᱚᱭᱥᱟᱹ ᱠᱚ ᱮᱢᱟ ᱯᱮᱭᱟ?
ᱯᱮᱥᱚ ᱴᱟᱠᱟ,
ᱚ, ᱯᱮᱥᱚ ᱴᱟᱠᱟ ᱵᱟᱝ, ᱟᱪᱪᱷᱟ ᱟᱱᱟ ᱥᱟᱨᱡᱚᱢ ᱥᱟᱠᱟᱢ ᱟᱨ ᱟᱠᱟᱥᱢᱩᱱᱤ ᱟᱨ ᱯᱚᱴᱟᱥ ᱫᱚ ᱚᱱᱟ ᱫᱚ ᱪᱮᱫ ᱠᱟᱹᱢᱤ ᱨᱮ ᱞᱟᱜᱟᱜ-ᱟ, ᱫᱟᱨᱮ?
ᱚᱱᱟ ᱫᱚ ᱫᱟᱨᱮᱹ ᱠᱟᱱᱟ, ᱚᱱᱟ ᱫᱚ ᱤᱭᱟᱹ ᱥᱟᱦᱟᱱᱟ ᱠᱚ,
ᱥᱟᱦᱟᱱᱟᱠᱚ, ᱚᱱᱟ ᱫᱚ ᱠᱟᱹᱢᱤ ᱨᱮᱫᱚ ᱵᱟᱭ ᱞᱟᱜᱟᱜ-ᱟ?
ᱮᱸ ᱦᱮᱸᱜ ᱵᱟᱭ ᱞᱟᱜᱟᱜ-ᱟ ᱚᱱᱟ ᱫᱚ, ᱥᱟᱦᱟᱱᱟᱠᱚ, ᱫᱟᱠᱟ ᱩᱛᱩ ᱠᱚ ᱤᱥᱤᱱᱟ ᱚᱱᱟᱛᱮ ᱫᱚ᱾
ᱚ, ᱛᱟᱦᱚᱞᱮ ᱚᱱᱟ ᱡᱮ, ᱟᱯᱮ ᱡᱮ ᱵᱤᱨ ᱫᱤᱥᱚᱢ, ᱵᱤᱨ ᱨᱮ ᱪᱤᱞᱤ ᱪᱤᱞᱤ ᱦᱮᱱᱟᱜ ᱠᱚᱣᱟ?
ᱵᱤᱨ ᱨᱮ ᱦᱟᱹᱛᱤ ᱢᱮᱱᱟᱜ ᱠᱚᱣᱟ, ᱛᱟᱨᱯᱚᱨᱮ ᱛᱳᱭᱳ ᱢᱮᱱᱟᱜ ᱠᱚᱣᱟ, ᱟᱨ ᱛᱤᱱᱟᱹᱜ ᱦᱟᱰᱜᱟᱨ ᱢᱮᱱᱟᱜ ᱠᱚᱣᱟ, ᱪᱮᱢᱮᱧ ᱢᱮᱱᱟᱜ ᱠᱚᱣᱟ,
ᱚᱸ,
ᱩᱱᱠᱩ ᱜᱮ ᱢᱮᱱᱟᱜ ᱠᱚᱣᱟ᱾
ᱢᱟ ᱟᱯᱮ ᱥᱮᱜ ᱢᱟ ᱦᱟᱹᱛᱤ ᱠᱚ ᱛᱟᱦᱮᱱᱟ ᱠᱚ, ᱵᱤᱨ ᱫᱤᱥᱚᱢ ᱦᱚᱲ ᱫᱚ, ᱛᱟᱦᱚᱞᱮ ᱩᱱᱠᱩ ᱫᱚ, ᱵᱤᱨ ᱦᱟᱹᱛᱤ ᱫᱚ, ᱵᱤᱨ ᱨᱮᱠᱚ ᱛᱟᱦᱮᱱ ᱫᱚ, ᱵᱤᱨ ᱨᱮ ᱪᱮᱫ ᱠᱚ ᱡᱚᱢᱟ?
ᱵᱤᱨ ᱨᱮ ᱥᱟᱨᱡᱚᱢ ᱥᱟᱠᱟᱢ ᱠᱚ ᱡᱚᱢᱟ, ᱥᱟᱠᱟᱢ ᱠᱚᱠᱚ ᱡᱚᱢᱟ ᱡᱟᱹᱞᱤ ᱡᱟᱹᱞᱤᱭᱟᱜ,
ᱚᱸ,
ᱟ ᱡᱚᱠᱷᱚᱱ ᱠᱩᱯᱤ ᱠᱚᱠᱚ ᱨᱚᱦᱚᱭᱟ, ᱛᱚᱠᱷᱚᱱ ᱫᱚ ᱠᱩᱯᱤ ᱠᱚ ᱡᱚᱢᱟ,
ᱳ ᱛᱟᱦᱞᱮ ᱟᱯᱮ ᱥᱮᱫ ᱫᱚ ᱥᱚᱵᱽᱡᱤ ᱦᱚᱠᱚ ᱜᱚᱸ ᱥᱚᱵᱡᱤ ᱦᱚᱯᱮ ᱨᱚᱦᱚᱭᱟ ᱵᱟᱝ,
ᱨᱚᱦᱚᱮᱫ ᱮᱠᱷᱚᱱ ᱫᱚ ᱦᱳᱲᱳ ᱠᱚᱠᱚ ᱡᱚᱢᱟ,
ᱚᱻ ᱟᱨ ᱯᱷᱚᱥᱚᱞ ᱠᱚ ᱱᱚᱥᱴᱚᱭ ᱛᱟᱯᱮᱜ ᱜᱮᱭᱟ ᱛᱟᱦᱚᱞᱮ? ᱛᱟᱦᱚᱞᱮ ᱚᱱᱮ ᱡᱮ ᱟᱯᱮ ᱡᱮ ᱤᱭᱟᱹ ᱦᱩᱲᱩ ᱯᱮ ᱨᱚᱦᱚᱭ ᱫᱚ ᱛᱟᱦᱚᱞᱮ ᱦᱩᱲᱩ ᱫᱚ ᱫᱷᱚᱨᱚᱱ ᱨᱮᱦᱚᱸ ᱥᱮ ᱵᱚᱨᱥᱟ ᱨᱮᱦᱚᱸ ᱪᱮᱫ ᱠᱟ ᱢᱤᱫ ᱫᱷᱟᱣ ᱜᱮᱯᱮ ᱨᱚᱦᱚᱭᱟ ᱥᱮ ᱵᱟᱨ ᱫᱷᱟᱣ ᱯᱮ ᱨᱚᱦᱚᱭᱟ?
ᱵᱟᱨ ᱫᱷᱟ ᱵᱟᱨ ᱫᱷᱟ ᱜᱮᱞᱮ ᱨᱚᱦᱚᱭᱟ᱾
ᱚ ᱛᱟᱦᱚᱞᱮ ᱫᱟᱜ ᱨᱮᱱᱟᱜ ᱫᱚ ᱚᱥᱩᱵᱤᱫᱟ ᱫᱚ ᱵᱟᱹᱱᱩᱜ?
ᱵᱟᱹᱱᱩᱜ-ᱟ᱾
ᱩᱸᱻ ᱟᱨ ᱪᱮᱫ ᱞᱮᱠᱟ ᱯᱮ ᱨᱚᱦᱚᱭᱟ ᱦᱩᱲᱩ ᱫᱚ ᱚᱱᱮ ᱛᱚᱞᱟ ᱛᱩᱫ ᱠᱟᱛᱮᱫ ᱦᱟᱥᱟ ᱞᱚᱥᱚᱫ ᱠᱟᱛᱮᱫ ᱯᱮ ᱨᱚᱦᱚᱭᱟ ᱥᱮ ᱠᱮᱣ ᱠᱚᱫᱚ ᱢᱟᱱᱮ ᱠᱚ ᱮᱨ ᱟᱠᱚ ᱠᱮᱣ ᱠᱚᱫᱚ ᱦᱩᱭᱩᱜ ᱠᱟᱱᱟ ᱪᱩᱨᱩᱡᱟ ᱠᱚ ᱪᱮᱫᱠᱟ ᱠᱟᱛᱮᱜ ᱯᱮ ᱨᱚᱦᱚᱭᱟ?
ᱛᱚᱲᱟ ᱛᱳᱫ ᱠᱟᱛᱮ ᱞᱮ ᱨᱚᱦᱚᱭᱟ᱾
ᱚ ᱟᱞᱮ ᱫᱚ ᱱᱚᱛᱮ ᱫᱚ ᱛᱚᱞᱟ ᱫᱚᱞᱮ ᱜᱤᱰᱤ ᱠᱟᱫ ᱨᱮᱦᱚᱸ ᱟᱫᱚ ᱵᱩᱨᱩ ᱫᱤᱥᱚᱢ ᱛᱚ ᱟᱫᱚ ᱥᱮᱨᱢᱟ ᱫᱟᱜ ᱡᱟᱹᱲᱤ ᱜᱮᱞᱮ ᱠᱚᱭᱚᱜ ᱠᱟᱜᱼᱟ ᱟᱫᱚ ᱫᱟᱜ ᱠᱷᱟᱱ ᱫᱚᱞᱮ ᱨᱚᱦᱚᱭᱟ ᱵᱟᱝᱠᱷᱟᱱ ᱫᱚ ᱟᱫᱚ ᱪᱮᱫ ᱮᱢ ᱪᱤᱠᱟᱭᱟ ᱟᱫᱚ ᱥᱟᱱᱛᱟᱲ ᱛᱚ ᱠᱟᱹᱢᱤ ᱠᱟᱛᱮᱜ ᱡᱚᱢ ᱦᱚᱲ ᱠᱟᱱᱟᱵᱚᱱ ᱟᱵᱚ ᱫᱚ ᱧᱮᱞᱚᱜᱼᱟ ᱪᱟᱸᱫᱳ ᱪᱮᱫ ᱮ ᱪᱤᱠᱟᱭᱟ ᱫᱟᱜ ᱮ ᱞᱟᱜᱟᱣ ᱞᱮᱠᱷᱟᱱ ᱟᱞᱮ ᱦᱚᱞᱮ ᱨᱚᱦᱚᱭᱟ ᱛᱚᱞᱟ ᱠᱚ ᱫᱚᱞᱮ ᱜᱤᱰᱤ ᱟᱠᱟᱫᱟ ᱦᱮᱸᱜ ᱮᱸ ᱚᱢᱚᱱ ᱟᱠᱟᱱᱟ, ᱟᱪᱪᱷᱟ ᱛᱟᱦᱞᱮ ᱠᱩᱯᱤ ᱫᱚ ᱚᱱᱟ ᱡᱟᱦᱟᱸ ᱪᱮᱫ ᱠᱩᱯᱤ ᱯᱮ ᱨᱚᱦᱚᱭᱟ? ᱠᱩᱯᱤ ᱢᱟ ᱟᱹᱰᱤ ᱨᱚᱠᱚᱢ ᱢᱮᱱᱟᱜᱼᱟ, ᱵᱟᱸᱫᱟ ᱠᱩᱯᱤ ᱢᱮᱱᱟᱜᱼᱟ ᱯᱷᱩᱞ ᱠᱩᱯᱤ ᱩᱞ ᱠᱩᱯᱤ ᱟᱨᱚ ᱱᱮᱛᱟᱨ ᱢᱟ ᱵᱟᱡᱟᱨ ᱨᱮ ᱤᱭᱟᱹ ᱱᱟᱱᱟᱦᱩᱱᱟᱹᱨ ᱨᱚᱝ ᱤᱭᱟᱹ ᱨᱚᱝ ᱩᱰᱩᱝ ᱠᱟᱱᱟ, ᱡᱮᱢᱚᱱ ᱤᱭᱟᱹ ᱵᱮᱜᱩᱱᱩᱱᱤ, ᱥᱟᱥᱟᱝ ᱟᱫᱚ ᱚᱱᱟ ᱠᱚᱦᱚ ᱯᱮ ᱪᱟᱥᱟ ᱥᱮ ᱥᱩᱫᱷᱩ ᱦᱟᱱᱮ ᱡᱟᱦᱟᱸ ᱵᱟᱫᱟ ᱟᱨ ᱥᱟᱫᱟ ᱯᱷᱩᱞ ᱚᱱᱟᱯᱮ ᱪᱟᱥᱟ?
ᱥᱩᱫᱩ ᱯᱷᱩᱞ ᱠᱩᱯᱤ ᱟᱨ ᱵᱟᱸᱫᱷᱟ ᱠᱩᱯᱤ᱾
ᱚ ᱪᱮᱫᱠᱟ ᱠᱚ ᱤᱭᱟᱹ ᱠᱚ ᱚᱱᱟ ᱫᱚ ᱨᱚ ᱪᱤᱠᱟᱹ ᱠᱚ ᱨᱚᱦᱚᱭᱟᱠᱚ ᱪᱤᱠᱟᱹ ᱠᱚ ᱤᱭᱟᱹᱭᱟᱠᱚ? ᱚᱱᱟ ᱵᱟᱰᱟᱭ ᱥᱟᱱᱟᱧ ᱠᱟᱱᱟ ᱟᱸᱡᱚᱢ ᱥᱟᱱᱟᱧ ᱠᱟᱱᱟ᱾
ᱜᱮᱫ ᱠᱚᱞᱮ ᱵᱷᱟᱸᱜᱟᱭᱟ ᱜᱮᱫ ᱠᱚᱞᱮ ᱵᱷᱟᱸᱜᱟᱭᱟ ᱠᱷᱮᱛ ᱠᱚᱞ ᱵᱷᱟᱸᱜᱟᱭᱟ
ᱩᱸ᱾ ᱛᱟᱯᱚᱨᱮ?
ᱛᱮ ᱠᱷᱮᱛ ᱵᱷᱟᱸᱜᱟᱣ ᱠᱟᱛᱮᱫ ᱛᱟᱨᱯᱚᱨᱮ ᱞᱮ ᱪᱟᱨᱟ ᱞᱮ ᱜᱤᱰᱤᱭᱟ, ᱛᱟᱨ ᱠᱩᱯᱤ ᱪᱟᱨᱟ ᱞᱮ ᱜᱤᱰᱤᱭᱟ ᱛᱟᱨᱯᱚᱨᱮ ᱞᱮ ᱨᱚᱦᱚᱭᱟ᱾
ᱟᱫᱚ ᱚᱱᱟ ᱠᱩᱯᱤ ᱪᱟᱨᱟ ᱫᱚ ᱠᱷᱮᱛ ᱨᱮᱜᱮᱯᱮ ᱜᱤᱰᱤᱭᱟ ᱥᱮ ᱪᱤᱫᱠᱟ?
ᱢᱟᱪᱟ ᱞᱮ ᱵᱮᱱᱟᱣ ᱛᱮᱞᱮ ᱛᱟᱨᱯᱚᱨᱮ ᱪᱟᱨᱟ ᱞᱮ ᱜᱤᱰᱤᱭᱟ᱾
ᱚᱻ
ᱛᱟᱨᱯᱚᱨᱮ ᱵᱷᱩᱲᱟᱹ ᱞᱮ ᱵᱟᱱᱟᱭᱟ ᱟᱫᱚᱞᱮ ᱨᱚᱦᱚᱭᱟᱞᱮ᱾
ᱟ ᱵᱷᱩᱨᱟᱹ ᱫᱚ ᱪᱮᱫ ᱞᱮᱠᱟᱯᱮ ᱵᱮᱱᱟᱣ ᱟ?
ᱟᱯᱮᱥᱮᱫ ᱫᱚ ᱪᱮᱫ ᱠᱚᱠᱚ ᱨᱚᱦᱚᱭᱟ?
ᱟᱞᱮᱥᱮᱫ ᱫᱚ ᱪᱮᱫ ᱥᱚᱵᱡᱤ ᱢᱚᱵᱡᱤ ᱫᱚ ᱵᱟᱞᱮ ᱨᱚᱦᱚᱭᱟ, ᱤᱭᱟᱹ ᱜᱮ ᱦᱚᱨᱩ ᱜᱮ ᱟᱫᱚ ᱩᱱ ᱠᱤᱨᱤᱧ ᱠᱟᱛᱮᱜ ᱜᱮᱞᱮ ᱡᱚᱢᱟ ᱟᱞᱮ ᱫᱚ ᱟᱞᱮ ᱵᱩᱨᱩ ᱫᱤᱥᱚᱢ ᱛᱚ ᱴᱚᱴᱟᱝ ᱫᱤᱥᱚᱢ ᱫᱟᱜ ᱨᱮᱱᱟᱜ ᱦᱚᱸ ᱠᱳᱱᱚ ᱤᱭᱟᱹ ᱵᱟᱹᱱᱩᱜ, ᱟᱫᱚ ᱥᱚᱵᱽᱡᱤ ᱢᱚᱵᱡᱤ ᱠᱚᱫᱚ ᱵᱟᱝ ᱚᱱᱮ ᱠᱤᱨᱤᱧ ᱵᱷᱚᱨᱥᱟ ᱜᱮ ᱟᱞᱮ ᱫᱚ᱾ ᱠᱤᱨᱤᱧ ᱟᱞᱮ ᱡᱚᱢᱟᱞᱮ
ᱠᱷᱩᱱᱫᱽᱨᱤ ᱠᱚ-ᱫᱚ ᱯᱮ ᱨᱚᱦᱚᱭ ᱜᱮᱭᱟ ᱥᱮ ᱵᱟᱝ?
ᱫᱷᱤᱨᱤ ᱫᱤᱥᱚᱢ ᱛᱚ ᱟᱫᱚ ᱩ ᱨᱚᱦᱚᱭ ᱨᱮᱦᱚᱸ ᱵᱟᱝ ᱫᱟᱨᱮᱜᱼᱟ᱾ ᱟᱨ ᱡᱚ ᱦᱚᱸ ᱵᱟᱝ ᱛᱟᱦᱮᱱᱟ᱾
ᱥᱮ ᱵᱟᱯᱮ ᱧᱮᱞ ᱟᱠᱟᱫᱟ?
ᱠᱩᱱᱫᱽᱨᱤ ᱫᱚᱞᱮ ᱧᱮᱞ ᱫᱚᱞᱮ ᱧᱮᱞ ᱟᱠᱟᱫᱟ᱾ ᱜᱮᱫ ᱠᱟᱛᱮᱜ ᱫᱚᱞᱮ ᱧᱮᱞᱟ ᱵᱷᱤᱛ ᱫᱚ ᱟᱨᱟᱜ ᱜᱮ ᱟᱫᱚᱞᱮ ᱵᱷᱟᱹᱡᱤ ᱠᱟ ᱠᱟᱛᱮᱫ ᱞᱮ ᱡᱚᱢᱟ᱾ ᱟᱫᱚ ᱠᱩᱱᱫᱽᱨᱤ ᱟᱫᱚ ᱦᱟᱞᱮ ᱜᱮ ᱟᱨᱟᱜ ᱜᱮᱭᱟ ᱥᱮ ᱠᱟᱱ ᱜᱮᱭᱟ ᱟᱞᱮ ᱛᱚ ᱟᱨ ᱟᱯᱮ ᱟᱯᱮᱯᱮ ᱪᱟᱥᱟ᱾ ᱟᱞᱮ ᱡᱚᱢᱟ ᱟᱫᱚ ᱢᱟᱱᱮ ᱟᱯᱮ ᱦᱚᱭᱛᱚ ᱱᱟᱦᱟᱜ ᱯᱮ ᱪᱟᱥ-ᱵᱟᱥ ᱠᱟᱛᱮᱜ ᱯᱮ ᱟᱹᱠᱷᱨᱤᱧᱟ᱾ ᱚᱱᱟ ᱠᱚᱯᱮ ᱢᱟᱞ ᱞᱯᱮ ᱠᱩᱞᱟ ᱠᱚ ᱟᱞᱮ ᱥᱮᱫ ᱦᱤᱡᱩᱜᱼᱟ᱾ ᱨᱳᱥ ᱴᱟ ᱴᱟᱴᱠᱟ ᱥᱚᱵᱽᱡᱤ ᱛᱚ ᱵᱟᱞᱮ ᱡᱚᱢ ᱫᱟᱲᱮᱭᱟᱜ ᱠᱟᱱᱟ᱾ ᱟᱫᱚ ᱪᱮᱫ ᱞᱮᱠᱟᱱᱟ ᱟᱞᱮ ᱫᱚ ᱚᱱᱟ ᱫᱚ ᱵᱟᱞᱮ ᱧᱮᱞ ᱟᱠ ᱠᱟᱫᱟ ᱟᱫᱚ ᱡᱚᱢ ᱫᱚᱞᱮ ᱡᱚᱢ ᱠᱟᱫᱟ ᱩᱛᱩ ᱵᱟᱲᱟ ᱠᱟᱛᱮᱜ ᱫᱚ, ᱡᱚᱢ ᱵᱟᱲᱟᱟ ᱦᱩᱭᱩᱜ ᱠᱟᱱ ᱜᱮᱭᱟ᱾
ᱨᱟᱯᱟᱜ ᱠᱟᱛᱮᱮᱫ ᱦᱚᱯᱮ ᱡᱚᱢ ᱜᱮᱭᱟ?
ᱵᱟᱦᱟ ᱵᱟ ᱨᱟᱯᱟᱜ ᱠᱟᱛᱮᱮᱫ ᱫᱚ ᱵᱟᱝ, ᱩᱛᱩᱭᱟᱞᱮ, ᱵᱷᱟᱹᱡᱤᱭᱟᱟᱞᱮ, ᱪᱟᱹᱴᱱᱤᱭᱟᱞᱮ
ᱚ ᱟᱯᱮ ᱚᱱᱛᱮ ᱫᱚ ᱪᱤᱞᱤ ᱡᱚᱱᱛᱩ ᱠᱚ ᱢᱮᱱᱟᱜ ᱠᱚᱣᱟ?
ᱟᱞᱮ ᱱᱚᱛᱮ ᱫᱚ ᱡᱚᱱᱛᱩ ᱵᱤᱨ ᱵᱟᱹᱱᱩᱜᱼᱟ᱾ ᱴᱳᱴᱳ ᱜᱮᱭᱟ ᱡᱚᱱᱛᱩ ᱠᱚᱫᱚ ᱥᱮᱨᱚᱠᱚᱢ ᱫᱚ ᱪᱤᱞᱟᱹ ᱦᱚᱸ ᱵᱟᱹᱱᱩᱜ ᱠᱚᱣ‌ᱟ᱾ ᱦᱭᱛᱳ ᱢᱮᱱᱟᱜ ᱫᱚ ᱵᱷ ᱫᱚ ᱦᱮᱱᱟᱜᱼᱟ ᱥᱟᱜᱤᱧ ᱥᱮᱫ ᱨᱮ ᱟᱫᱚ ᱚᱱᱟ ᱵᱤᱨ ᱨᱮᱜᱮ ᱛᱩᱭᱩ ᱠᱚ, ᱵᱷᱳᱸᱫᱟᱹᱲ ᱠᱚ, ᱦᱟᱰᱜᱟᱨ ᱠᱚ ᱩᱱᱠᱩ ᱜᱮᱠᱚ ᱛᱟᱦᱮᱱᱟ᱾
ᱥᱤᱫᱩ - ᱠᱟᱹᱱᱩ ᱟᱯᱮ ᱫᱚ ᱪᱮᱫ ᱞᱮᱠᱟ ᱯᱮ ᱢᱟᱱᱟᱣ ᱠᱮᱫᱟ?
ᱟᱹᱰᱤ ᱵᱷᱟᱜᱤ ᱜᱮᱞᱮ ᱢᱟᱱᱟᱣ ᱠᱮᱫᱟ᱾ ᱟᱫᱚ ᱟᱮ ᱪᱮᱫᱠᱟᱢ ᱢᱟᱱᱟᱣ ᱠᱮᱫᱟ᱾ ᱪᱮᱫ ᱨᱟᱹᱥᱠᱟᱹᱢ ᱟᱹᱭᱠᱟᱹᱣ ᱠᱮᱫᱟ᱾
ᱤᱧ ᱦᱚᱸ ᱵᱷᱟᱜᱮ ᱜᱤᱧ ᱢᱟᱱᱮ, ᱟᱞᱮ ᱫᱚ ᱵᱷᱟᱜᱮ ᱜᱮᱞᱮ ᱢᱟᱱᱟᱣ ᱠᱮᱫᱟ᱾ ᱥᱮ ᱵᱷᱟᱜᱮ ᱜᱤᱧ ᱨᱟᱹᱥᱠᱟᱹᱣ ᱠᱟᱫᱟ᱾
ᱦᱮᱸ ᱟᱫᱚ ᱚᱠᱟ ᱥᱮᱫ ᱫᱚ ᱡᱮᱢᱚᱱ ᱚᱱᱟᱜᱮ ᱟᱹᱰᱤ ᱵᱷᱟᱜᱮ ᱵᱷᱟᱜᱮ ᱞᱮᱠᱟ ᱠᱚ ᱢᱟᱱᱟᱣᱟ᱾ ᱢᱚᱸᱡᱽ ᱜᱮ ᱟᱹᱰᱤ ᱢᱚᱸᱡᱽ ᱜᱮᱠᱚ ᱢᱟᱱᱟᱣᱟ᱾ ᱠᱮ ᱠᱚᱫᱚ ᱚᱱᱩᱥᱴᱷᱟᱱ ᱟᱠᱚ, ᱥᱮᱨᱮᱧ ᱟᱠᱚ, ᱢᱤᱫᱴᱟᱝ ᱢᱟᱱᱮ ᱯᱨᱚᱛᱤᱤᱡᱳᱜᱤᱛᱟᱠᱚ ᱚᱱᱟᱪ ᱜᱟᱨ ᱟᱵᱨᱤᱛᱤ ᱟᱨ ᱚᱠᱟ ᱚᱠᱟ ᱛᱮᱫᱚ ᱚᱠᱟ ᱚᱠᱟ ᱯᱟᱦᱴᱟ ᱨᱮᱫᱚ ᱠᱚ ᱠᱷᱮᱞᱟ ᱫᱷᱩᱞᱟ ᱦᱚᱪᱚᱭᱟ ᱟᱫᱚ ᱟᱯᱮᱜᱮ ᱚᱠᱟ ᱞᱮᱠᱟᱯᱮ ᱢᱟᱱᱟᱣ ᱠᱮᱫᱟ᱾ ᱟᱞᱮᱚ ᱱᱚᱰᱮ ᱫᱚ ᱟᱹᱰᱤ ᱤᱭᱟᱹᱟᱹᱜ ᱜᱮ ᱵᱟᱨ ᱯᱮ ᱫᱤᱱ ᱞᱮ ᱢᱟᱱᱟᱣ ᱠᱮᱫᱟ᱾ ᱟᱹᱰᱤ ᱴᱷᱤᱠ ᱦᱩᱭ ᱮᱱᱟ᱾ ᱩᱱᱠᱩ ᱫᱟᱢᱟ ᱱᱤᱭᱚᱱ ᱠᱚ ᱤᱭᱟᱹ ᱠᱚ ᱚᱱᱚᱞᱤᱭᱟᱹ ᱠᱚᱠᱚ ᱦᱮᱡ ᱞᱮᱱᱟ᱾ ᱧᱩᱛᱩᱢᱟᱱ ᱚᱱᱚᱞᱤᱭᱟᱹ ᱠᱚ ᱥᱮᱨᱮᱧ ᱠᱮᱫᱟ ᱠᱚ ᱠᱟᱹᱦᱱᱤ ᱠᱚ ᱟᱠ ᱪᱮᱫᱠᱟ ᱜᱟᱢᱟᱢ ᱠᱚ ᱠᱟᱛᱷᱟ ᱠᱚ ᱞᱟᱹᱭ ᱫᱟᱢᱟᱝ ᱫᱟᱢᱟᱢ ᱠᱟᱛᱷᱟ ᱠᱚᱠᱚ ᱞᱟᱹᱭ ᱠᱮᱫᱟ᱾ ᱮᱱᱮᱡ ᱠᱮᱫᱟ ᱠᱚ, ᱥᱮᱨᱮᱧ ᱠᱮᱫᱟ ᱠᱚ, ᱟᱹᱰᱤ ᱴᱷᱤᱠ ᱦᱩᱭᱱᱟ ᱟᱹᱰᱤ ᱢᱚᱡᱽ ᱤᱧ ᱟᱹᱭᱠᱟᱹᱣ ᱠᱮᱫᱼᱟ᱾ ᱟᱞᱮ ᱥᱮᱫ ᱦᱚᱸ ᱵᱷᱟᱜᱤ ᱴᱷᱤᱠ ᱜᱮ ᱦᱩᱭᱮᱱᱟ᱾
ᱚ